ᱦᱮᱞᱳ ᱜᱚᱝᱠᱮ ᱡᱚᱦᱟᱨ ᱜᱮ
ᱡᱚᱦᱟᱨ ᱜᱤ ᱡᱚᱦᱟᱨ ᱜᱤ ᱜᱤᱛᱚ
ᱦᱮᱸ ᱜᱚᱝᱠᱮ ᱟᱹᱞᱤᱧ ᱫᱚ ᱱᱟᱯᱟᱭ ᱜᱮ ᱢᱮᱱᱟᱜ ᱞᱤᱧᱟᱹ
ᱟᱪᱪᱷᱟ ᱟᱪᱪᱷᱟ
ᱛᱚ ᱜᱚᱝᱠᱮ ᱟᱵᱤᱱ ᱜᱮ
ᱵᱟᱝ ᱟᱹᱞᱤᱧ ᱦᱚᱸ ᱠᱷᱟᱡ ᱢᱚᱴᱟᱢᱩᱴᱤ ᱱᱟᱭ ᱱᱟᱯᱟᱭ ᱜᱮ ᱵᱟᱲᱟᱜ ᱞᱤᱧᱟᱹ ᱟᱯᱮ ᱠᱚᱣᱟᱜ ᱫᱟᱭᱟ ᱫᱩᱞᱟᱹᱲ ᱛᱮ
ᱱᱟᱯᱟᱭ ᱜᱮ ᱛᱟᱦᱮᱱ ᱠᱟᱱᱟ ᱟᱹᱰᱤ ᱱᱟᱯᱟᱭᱚᱜ-ᱟ᱾
ᱛᱟᱦᱚᱞᱮ ᱜᱚᱝᱠᱮ ᱡᱷᱚᱜᱽᱲᱟ ᱠᱚᱫᱚ ᱦᱩᱭᱱᱟ ᱥᱮ ᱵᱟᱝ
ᱦᱮᱸ ᱜᱚᱝᱠᱮ ᱡᱚᱢ ᱵᱟᱲᱟ ᱠᱚᱫᱚ ᱦᱩᱭᱱᱟ ᱡᱚᱢ ᱵᱟᱲᱟ ᱠᱟᱛᱮᱜ ᱜᱮᱞᱤᱧ ᱫᱩᱲᱩᱵ ᱡᱤᱨᱟᱹᱣ ᱟᱠᱟᱱᱟ ᱱᱤᱛᱚᱝ ᱫᱚ ᱟᱯᱟᱛᱚ ᱜᱚᱝᱠᱮ ᱟᱵᱮᱱᱟᱜ ᱦᱩᱭᱱᱟ ᱡᱚᱢ ᱵᱟᱲᱟ ᱠᱚ
ᱦᱮᱸ ᱜᱚᱝᱠᱮ ᱟᱹᱞᱤᱧᱟᱜ ᱦᱚᱸ ᱠᱷᱟᱱ ᱦᱩᱭ ᱵᱟᱲᱟᱣ ᱟᱠᱟᱱ ᱜᱮᱭᱟ ᱱᱚᱜ-ᱚᱭ ᱟᱹᱞᱤᱧ ᱦᱚᱸ ᱞᱤᱧ ᱡᱤᱨᱟᱹᱣ ᱵᱟᱲᱟᱜ ᱠᱟᱱᱟ ᱦᱮᱸ
ᱛᱚ ᱜᱚᱝᱠᱮ ᱪᱮᱫ ᱠᱚ ᱩᱛᱩ ᱫᱟᱠ
ᱴᱷᱮᱱᱮ ᱯᱟᱯᱟᱜ ᱩᱛᱩ ᱦᱳᱭ ᱞᱮᱱ ᱛᱟᱦᱮᱸᱟ ᱦᱟᱠᱷᱟᱱ ᱦᱮᱸ ᱟᱨ ᱚᱱᱟᱜᱮ ᱛᱮᱦᱮᱧ ᱫᱚ ᱦᱟᱜ ᱠᱷᱟᱱ ᱯᱟᱯᱟᱜ ᱩᱛᱩ ᱟᱨ ᱰᱟᱹᱞ ᱨᱟᱥᱮ ᱟᱨ ᱜᱚᱝᱠᱮ ᱟᱵᱤᱱ ᱫᱚ
ᱟᱞᱤᱧ ᱫᱚ ᱜᱚᱝᱠᱮ ᱞᱟᱹᱭ ᱞᱮᱠᱷᱟᱱ ᱛᱮᱦᱮᱧ ᱫᱚᱠᱚ ᱩᱛᱩ ᱞᱮᱫ ᱛᱟᱞᱮᱭᱟ ᱥᱳᱣᱟᱵᱤᱱ ᱟᱞᱩ ᱟᱨ ᱛᱟᱦᱮᱸᱠᱟᱱᱟ ᱯᱚᱴᱚᱞ ᱵᱷᱟᱡᱟ
ᱵᱟ ᱵᱟ ᱵᱟ ᱟᱹᱰᱤ ᱪᱚᱨᱚᱠ ᱫᱚ ᱜᱚᱢᱠᱮ ᱦᱮᱸ ᱠᱮ ᱱᱚᱣᱟ ᱠᱚ ᱱᱚᱝᱠᱟ ᱟᱹᱞᱤᱧ ᱞᱤᱧ ᱢᱚᱱᱮᱭᱟ ᱡᱮ ᱱᱚᱝᱠᱟᱱ ᱩᱛᱩ ᱡᱚᱢ ᱞᱟᱹᱠᱛᱤ ᱠᱟᱱᱟ
ᱦᱮᱸ ᱥᱟᱹᱨᱤᱱᱟᱜ ᱥᱟᱹᱨᱤᱱᱟᱜ
ᱟᱫᱚᱞᱤᱧ ᱢᱮᱱᱫᱟ ᱜᱚᱢᱠᱮ ᱞᱟᱹᱭ ᱫᱟᱞᱤᱧ ᱮ ᱫᱮᱞᱟ ᱛᱟᱦᱞᱮ ᱛᱮᱦᱮᱧ ᱫᱚ ᱮ ᱟᱞᱮ ᱫᱤᱥᱚᱢ ᱥᱮ ᱟᱯᱮ ᱫᱤᱥᱚᱢ ᱨᱮᱱᱟᱜ ᱜᱚᱢᱠᱮ ᱦᱮᱸ ᱟᱞᱮ ᱡᱮᱵᱚᱱ ᱵᱤᱨ ᱫᱤᱥᱚᱢ ᱜᱚᱝᱠᱮ ᱛᱟᱦᱞᱮ ᱟᱵᱤᱱᱟᱜ ᱛᱚ ᱚᱠᱟ ᱫᱤᱥᱚᱢ ᱵᱤᱨ ᱫᱤᱥᱚᱢ
ᱛᱚ ᱞᱟᱹᱭ ᱞᱮᱠᱷᱟᱱ ᱜᱚᱢᱠᱮ ᱟᱞᱮ ᱥᱮᱫ ᱫᱚ ᱵᱤᱞᱟᱹᱛ ᱫᱤᱥᱚᱢ ᱠᱟᱱᱟ ᱯᱩᱨᱟᱹ ᱯᱷᱟᱠᱟ ᱡᱟᱭᱜᱟ
ᱟᱪᱪᱷᱟ ᱟᱪᱪᱷᱟ ᱟᱪᱪᱷᱟ ᱟᱪᱪᱷᱟ
ᱟᱨ ᱞᱟᱹᱭ ᱞᱮᱠᱷᱟᱱ ᱫᱚ ᱟᱞᱮ ᱥᱮᱫ ᱫᱚ ᱚᱱᱟ ᱵᱟᱜᱟᱱ ᱠᱚ ᱢᱮᱱᱟᱜ-ᱟ
ᱦᱟᱸ ᱟᱪᱪᱷᱟ ᱟᱪᱪᱷᱟ ᱛᱟᱦᱚᱞᱮ ᱛᱚ ᱜᱚᱝᱠᱮ ᱛᱟᱦᱚᱞᱮ ᱛᱚ ᱛᱟᱦᱚᱞᱮ ᱛᱚ ᱜᱚᱝᱠᱮ ᱟᱯᱮ ᱫᱤᱥᱚᱢ ᱨᱮᱱᱟᱜ ᱞᱟᱭ-ᱞᱟᱠᱪᱟᱨ ᱮᱠᱴᱩ ᱫᱚ ᱦᱚᱭᱛᱚ ᱵᱷᱮᱜᱟᱨᱚᱜ-ᱟ ᱞᱮᱠᱟᱞᱤᱧ ᱢᱚᱱᱮᱭᱮᱫᱟ ᱦᱮᱸ ᱵᱟᱝ
ᱦᱮᱸ ᱜᱚᱝᱠᱮ ᱵᱷᱮᱜᱟᱨᱚᱜ ᱛᱟᱵᱚᱱᱟ ᱡᱟ ᱟᱹᱞᱤᱧ ᱞᱤᱧ ᱢᱚᱱᱮᱭᱮᱫᱟ ᱟᱹᱞᱤᱧ ᱦᱚᱸ
ᱟᱪᱪᱷᱟ ᱟᱪᱪᱷᱟ ᱛᱟᱦᱞᱮ ᱜᱚᱝᱠᱮ ᱫᱮᱞᱟ ᱛᱟᱦᱞᱮ ᱛᱮᱦᱮᱧ ᱫᱚ ᱯᱟᱨᱟᱯ ᱤᱫᱤ ᱛᱮ ᱜᱟᱞᱚᱪ ᱜᱟᱞᱚᱪ ᱜᱟᱯᱟᱞᱢᱟᱨᱟᱣ
ᱦᱮᱸ ᱜᱚᱢᱠᱮ ᱟᱹᱰᱤ ᱱᱟᱯᱟᱭᱚᱜ-ᱟ ᱪᱮᱫᱟᱜ ᱥᱮ ᱟᱞᱮ ᱥᱮᱫ ᱢᱟ ᱥᱮ ᱱᱚᱱᱛᱮᱱᱟᱜ ᱡᱟᱦᱟᱸ ᱞᱤᱧ ᱞᱟᱹᱭ ᱠᱮᱫᱟ ᱡᱮ ᱞᱟᱹᱭ ᱠᱮᱫᱟ ᱵᱮᱱ ᱞᱟᱦᱟᱨᱮ ᱡᱮ ᱠᱟᱹᱴᱤᱡ ᱵᱷᱮᱜᱟᱨ ᱧᱚᱜᱚᱜ-ᱟ ᱡᱟᱭᱜᱟ ᱠᱚ ᱫᱤᱥᱚᱢ ᱠᱚ ᱛᱚ ᱠᱟᱹᱴᱤᱡ ᱨᱚᱲ ᱞᱮᱠᱷᱟᱱ ᱥᱮ ᱱᱤᱭᱟᱹ ᱱᱤᱭᱟᱹ ᱜᱟᱯᱟᱞᱢᱟᱨᱟᱣ ᱤᱫᱤ ᱞᱮᱠᱷᱟᱱ ᱟᱹᱰᱤ ᱱᱟᱯᱟᱭᱚᱜ-ᱟ
ᱦᱩᱸ ᱴᱷᱤᱠ ᱴᱷᱤᱠ ᱴᱷᱤᱠ ᱴᱷᱤᱠ ᱴᱷᱤᱠ ᱟᱫᱚᱞᱤᱧ ᱢᱮᱱᱫᱟ ᱜᱚᱢᱠᱮ ᱮᱛᱚᱦᱚᱵ ᱮᱫᱟ ᱵᱟᱹᱭ ᱵᱟᱹᱭᱛᱮ ᱦᱮᱸ ᱚᱱᱛᱮᱱᱟᱜ ᱜᱟᱯᱟᱞᱢᱟᱨᱟᱣ ᱜᱮ ᱦᱮᱸ ᱵᱟᱝ
ᱦᱮᱸ ᱜᱚᱢᱠᱮ
ᱟᱫᱚ ᱜᱚᱝᱠᱮ ᱞᱟᱹᱭ ᱮ ᱫᱟᱞᱤᱧ ᱟᱯᱮ ᱫᱤᱥᱚᱢ ᱨᱮᱱᱟᱜ ᱡᱟᱦᱟᱸ ᱥᱚᱨᱦᱟᱭ ᱯᱚᱨᱚᱵᱽ ᱫᱚ ᱱᱚᱣᱟ ᱫᱚ ᱛᱤᱥ ᱢᱟᱱᱟᱣ ᱮᱫ
ᱛᱚ ᱞᱟᱹᱭ ᱞᱮᱠᱷᱟᱱ ᱜᱚᱢᱠᱮ ᱱᱚᱜ-ᱚᱭ ᱡᱮ ᱟᱞᱮᱭᱟᱜ ᱥᱚᱨᱦᱟᱭ ᱯᱚᱨᱚᱵᱽ ᱫᱚ ᱦᱳᱭᱳᱜ ᱠᱟᱱᱟ ᱯᱚᱨᱮᱨ ᱵᱚᱪᱷᱚᱨ ᱨᱮᱱᱟᱜ ᱡᱟᱦᱟ ᱠᱚ ᱞᱟᱹᱭᱟ ᱡᱟᱱᱩᱣᱟᱨᱤ ᱢᱟᱥ ᱥᱮᱫ ᱠᱷᱚᱱ ᱮᱦᱚᱵ ᱠᱟᱛᱮᱫ ᱢᱟᱱᱮ ᱡᱟᱱᱩᱣᱟᱨᱤ ᱢᱟᱥ ᱨᱮᱠᱚ ᱮᱦᱚᱵ ᱮᱫᱟ ᱡᱟᱦᱟ ᱠᱚ ᱞᱟᱹᱭᱟ ᱡᱟᱹᱯᱩᱫ ᱫᱤᱱ ᱨᱮᱱᱟᱜ ᱡᱟᱹᱯᱩᱫ ᱫᱤᱱ ᱜᱚᱢᱠᱮ ᱥᱚᱨᱤ ᱢᱟᱱᱮ ᱨᱮᱭᱟᱲ ᱫᱤᱱ ᱨᱮᱱᱟᱜ ᱨᱟᱵᱟᱝ ᱫᱤᱱ ᱨᱮᱱᱟᱜ ᱡᱟᱦᱟ ᱦᱳᱲᱳ ᱨᱚᱦᱚᱭ ᱠᱳ ᱮᱦᱚᱵ ᱠᱟᱛᱮ ᱡᱟᱦᱟ ᱚᱱᱟ ᱦᱳᱲᱳ ᱨᱚᱦᱚᱭ ᱠᱚ ᱦᱩᱭ ᱠᱟᱛᱮᱜ ᱦᱩᱭ ᱵᱟᱲᱟ ᱠᱟᱛᱮ ᱡᱚᱠᱷᱚᱱ ᱤᱨ ᱠᱚ ᱮᱦᱚᱵᱟ ᱜᱮᱜ ᱵᱟᱲᱟ ᱠᱟᱛᱮ ᱡᱚᱠᱷᱚᱱ ᱨᱟᱠᱟᱵᱟᱞᱮ ᱛᱚᱠᱷᱚᱱ ᱚᱱᱟ ᱨᱮᱱᱟᱜ ᱢᱩᱪᱟᱹᱜ ᱫᱤᱱ ᱟᱞᱮᱥᱮᱫ ᱫᱚ ᱚᱝᱠᱟ ᱥᱚᱨᱦᱟᱭ ᱯᱚᱨᱚᱵᱽ ᱦᱳᱭᱳᱜ-ᱟ
ᱟᱪᱪᱷᱟ ᱟᱪᱪᱷᱟ ᱟᱪᱪᱷ ᱢᱟᱱᱮ ᱡᱚᱠᱷᱚᱱ ᱦᱳᱲᱩ ᱠᱚᱯᱮ ᱤᱨ ᱨᱟᱠᱟᱵ ᱮᱫᱟ ᱡᱚᱛᱚ ᱥᱟᱱᱟᱢᱟᱜ ᱯᱮ ᱤᱨ ᱨᱟᱠᱟᱵ ᱮᱫᱟ ᱮᱵᱚᱝ ᱚᱱᱟ ᱠᱚ ᱦᱩᱭ ᱥᱟᱹᱛ ᱠᱟᱛᱮᱫ ᱱᱟ ᱦᱟᱯᱮ ᱠᱤᱱᱛᱩ ᱥᱚᱨᱦᱟᱭ ᱯᱟ ᱜᱮᱛᱚ
ᱦᱮᱸ ᱦᱮᱸ ᱦᱮᱸ
ᱟᱫᱚ ᱜᱚᱝᱠᱮ ᱟᱹᱞᱤᱧ ᱞᱤᱧ ᱟᱸᱡᱚᱢ ᱠᱟᱫᱟ ᱡᱮ ᱟᱯᱮ ᱫᱤᱥᱚᱢ ᱫᱚ ᱥᱚᱨᱦᱟᱭ ᱯᱟᱨᱟᱵᱽ ᱫᱚ ᱱᱚᱣᱟ ᱫᱚ ᱥᱚᱨᱦᱟᱭ ᱟᱨ ᱥᱟᱠᱽᱨᱟᱛ ᱢᱤᱫ ᱥᱟᱶ ᱛᱮᱯᱮ ᱢᱟᱱᱟᱣᱮᱫ ᱠᱟᱱᱟ ᱱᱚᱣᱟ ᱠᱟᱛᱷᱟ ᱫᱚ ᱛᱤᱱᱟᱹᱜ ᱜᱟᱱ ᱜᱮᱭᱟ ᱾
ᱦᱮᱸ ᱜᱚᱢᱠᱮ ᱟᱹᱰᱤ ᱡᱚᱛᱷᱟᱛ, ᱜᱮᱵᱮᱱ ᱞᱟᱹᱭ ᱠᱟᱫᱟ ᱥᱮᱵᱮᱱ ᱟᱸᱡᱚᱢ ᱠᱟᱫᱟ ᱛᱚ ᱟᱞᱮ ᱥᱮᱫ ᱫᱚ ᱥᱚᱨᱦᱟᱭ ᱟᱨ ᱥᱟᱠᱨᱟᱛ ᱫᱚ ᱢᱤᱫ ᱥᱚᱸᱜᱮ ᱛᱮᱜᱮ ᱦᱩᱭᱩᱜᱼᱟ ᱛᱚ ᱜᱚᱝᱠᱮ ᱟᱯᱮ ᱥᱮᱫ ᱜᱮᱠᱤ ᱥᱚᱨᱦᱟᱭ ᱟᱨ ᱥᱟᱠᱨᱟᱛ ᱫᱚ ᱢᱤᱫ ᱥᱚᱸᱜᱮ ᱛᱮ ᱦᱩᱭᱩᱜᱼᱟ ᱠᱤ?
ᱟ ᱟ. ᱞᱤᱧ ᱯᱟᱨᱤᱞᱤᱧ ᱞᱟᱹᱭᱟ ᱟᱵᱤᱱ ᱜᱮ ᱠᱮ ᱟᱞᱮ ᱫᱚ ᱵᱤᱨ ᱫᱤᱥᱚᱢ ᱮᱵᱚᱝ ᱟᱹᱞᱤᱧ ᱫᱚ ᱛᱩᱢ ᱫᱤᱥᱚᱢ ᱦᱚᱲ ᱠᱟᱱᱟᱞᱤᱧ ᱾ ᱟᱫᱚ ᱜᱚᱝᱠᱮ ᱱᱚᱣᱟ
ᱟᱪᱪᱷᱟ,
ᱵᱤᱴ ᱫᱚ ᱧᱮᱞᱚᱜ-ᱟ ᱦᱮᱸ ᱡᱮ ᱟᱞᱮ ᱫᱚ ᱜᱚᱝᱠᱮ ᱥᱚᱨᱦᱟ ᱟᱨᱭ ᱵᱚᱸᱜᱟ ᱨᱮᱜᱮ ᱞᱮ ᱮᱵᱚᱝ ᱠᱷᱩᱱᱴᱟᱹᱣ ᱨᱮᱜᱮ ᱠᱷᱩᱱᱴᱟᱹᱜ-ᱟ ᱾ ᱟᱞᱮ ᱫᱚ ᱠᱷᱟᱱ ᱦᱮᱸ ᱵᱟᱝ ᱟᱫᱚ ᱠᱟᱛᱷᱟ ᱢᱮᱱᱟᱜᱼᱟ ᱜᱚᱝᱠᱮ, ᱛᱮ ᱫᱮᱥ ᱡᱩ ᱡᱟᱪ ᱢᱟᱱᱮ ᱡᱟᱨᱡᱮᱨ ᱫᱤᱥᱚᱢ ᱥᱮᱫ ᱫᱚ ᱦᱚᱭᱛᱚ ᱨᱤᱛᱤ ᱨᱮᱣᱟᱡᱽ ᱮᱠ ᱴᱩ ᱫᱚ ᱵᱷᱤᱱᱟᱹᱜ ᱛᱟᱵᱚᱱ ᱜᱮᱭᱟ ᱵᱷᱮᱜᱟᱨ ᱛᱟᱵᱚᱱ ᱜᱮᱭᱟ ᱾
ᱮᱠᱫᱚᱢ ᱮᱠᱫᱚᱢ ᱾
ᱟᱫᱚ ᱜᱚᱝᱠᱮ ᱞᱟᱹᱭ ᱫᱟᱞᱤᱧ ᱪᱮᱫᱟᱜ ᱢᱟᱱᱮ ᱟᱯᱮ ᱫᱚ ᱥᱚᱦᱨᱟᱭ
ᱫᱚ ᱵᱟᱝ ᱡᱟᱱᱩᱟᱨᱤ ᱫᱚᱯᱮ ᱥᱚᱨᱦᱟᱭᱚᱜ ᱠᱟᱱ ᱡᱟᱱᱣᱟᱨᱤ ᱨᱮᱯᱮ ᱥᱚᱦᱨᱟᱭᱚᱜ ᱠᱟᱱ ᱛᱟᱵᱚᱱᱟ ᱱᱚᱣᱟ ᱨᱮᱱᱟᱜ ᱠᱟᱨᱚᱱ ᱫᱚ ᱪᱮᱫ ᱱᱚᱣᱟ ᱱᱟᱜᱟᱢ ᱫᱚ ᱪᱮᱫ ᱠᱟᱱ ᱛᱟᱵᱚᱱᱟ ᱱᱚᱣᱟ ᱨᱮᱱᱟᱜ
ᱛᱚ ᱟᱞᱤᱧ ᱞᱤᱧ ᱧᱮᱞ ᱟᱠᱟᱫᱟ ᱡᱮᱞᱤᱧ ᱟᱸᱡᱚᱢ ᱟᱠᱟᱫᱟ ᱟᱞᱮ ᱥᱮᱫ ᱞᱟᱹᱭ ᱞᱮᱠᱷᱟᱱ ᱫᱚ ᱡᱮ ᱩᱱ ᱚᱱᱟ ᱢᱟᱥ ᱨᱮᱫᱚ ᱠᱚ ᱥᱚᱦᱨᱟᱭᱚᱜᱼᱟ ᱪᱟᱜ ᱥᱮ ᱩᱱᱦᱤᱞᱟᱹᱜ ᱫᱚ ᱥᱟᱠᱨᱟᱛ ᱥᱚᱦᱨᱟᱭ ᱠᱟᱱᱟ ᱠᱤᱛᱩ ᱠᱩ ᱥᱚᱦᱨᱟᱭᱚᱜ ᱢᱟᱱᱮ ᱥᱚᱦᱨᱟᱭ ᱟᱨ ᱥᱟᱠᱨᱟᱛ ᱢᱤᱫ ᱥᱟᱶ ᱠᱚᱨᱟᱣ ᱫᱟ ᱛᱚ ᱟᱹᱞᱤᱧ ᱡᱟᱦᱟᱸ ᱛᱤᱱᱟᱹᱜ ᱞᱤᱧ ᱵᱟᱰᱟᱭᱟ ᱡᱮ ᱢᱤᱫ ᱥᱚᱸᱜᱮᱛᱮ ᱱᱤᱭᱟᱹ ᱥᱚᱦᱨᱟᱭ ᱥᱟᱠᱨᱟᱛ ᱠᱚᱨᱟᱣ ᱞᱮᱠᱷᱟᱱ ᱾ ᱡᱮ ᱱᱟᱯᱟᱭᱚᱜ ᱠᱟᱱᱟ ᱱᱤᱝᱠᱟᱞᱤᱧ ᱵᱟᱲᱟᱭᱟ ᱾ ᱛᱚ ᱟᱨᱦᱚᱸ ᱮᱴᱟᱜ ᱥᱮᱫ ᱨᱮᱞᱤᱧ ᱧᱮᱞ ᱟᱠᱟᱫᱟ ᱛᱚ ᱱᱚᱝᱠᱟ ᱢᱤᱫ ᱥᱚᱸᱜᱮ ᱛᱮᱢᱟ ᱵᱟᱝ ᱦᱩᱭᱩᱜᱼᱟ ᱾ ᱛᱚ ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ ᱾ ᱡᱮ ᱚᱱᱟ ᱫᱚ ᱢᱤᱫ ᱥᱚᱸᱜᱮ ᱛᱮ ᱦᱩᱭ ᱞᱮᱱᱠᱷᱟᱱ ᱫᱚ ᱱᱟᱯᱟᱭᱚᱜᱼᱟ ᱾
ᱟᱪᱪᱷᱟ ᱟᱪᱪᱷᱟ ᱟᱪᱪᱷᱟ ᱟᱫᱚ ᱠᱷᱟᱱ ᱛᱤᱥ ᱠᱷᱚᱱᱟᱜ ᱱᱚᱣᱟ ᱨᱮᱱᱟᱜ ᱮᱛᱚᱦᱚᱵ ᱦᱩᱭ ᱮᱱᱟ ᱱᱚᱣᱟ ᱫᱚ ᱠᱷᱟᱱ ᱵᱟᱲᱟᱭ ᱫᱚ ᱵᱟᱹᱱᱩᱜ ᱮᱛᱚᱦᱚᱵ ᱮᱱᱟ ᱱᱚᱣᱟ ᱫᱚ
ᱛᱚ ᱮᱛᱚᱦᱚᱵ ᱮᱱᱟ ᱫᱚ ᱞᱟᱹᱭᱟᱞᱤᱧ ᱟᱹᱞᱤᱧ ᱡᱟᱦᱟᱸ ᱞᱟᱹᱭ ᱞᱮᱠᱷᱟᱱ ᱫᱚ ᱱᱚᱣᱟ ᱞᱤᱧ ᱞᱟᱹᱭ ᱠᱮᱫ ᱞᱮᱠᱟ ᱡᱟᱦᱟᱸ ᱟᱹᱞᱤᱧᱟᱜᱼᱢᱟ ᱾ ᱱᱚᱱᱝᱠᱟ ᱥᱚᱨᱦᱟᱭ ᱢᱟ ᱟᱹᱛᱩ ᱨᱮᱢᱟ ᱞᱤᱧ ᱧᱮᱞ ᱠᱟᱜ ᱜᱮ ᱠᱤᱱᱛᱩ ᱱᱚᱜᱼᱚᱭ ᱵᱟᱭᱨᱮᱞᱤᱧ ᱛᱟᱦᱮᱱᱟ ᱛᱚ ᱟᱨ ᱵᱟᱭᱨᱮ ᱞᱮ ᱛᱟᱸᱦᱮᱱ ᱛᱮ ᱾ ᱱᱚᱱᱛᱮᱱᱟᱜ ᱡᱟᱦᱟᱸ ᱞᱟᱹᱭ ᱞᱮᱠᱷᱟᱱ ᱵᱤᱨ ᱫᱤᱥᱚᱢ ᱠᱚᱨᱮᱱᱟᱜ ᱥᱚᱦᱨᱟᱭ ᱞᱤᱧ ᱧᱮᱞ ᱠᱮᱫᱟ ᱟᱹᱰᱤ ᱱᱟᱯᱟᱭ ᱜᱮ ᱦᱩᱭᱩᱜ-ᱟ ᱾ ᱪᱟᱜ ᱥᱮ ᱥᱚᱦᱨᱟᱭ ᱢᱤᱫ ᱡᱚᱠᱷᱚᱱ ᱦᱩᱭᱩᱜᱼᱟ ᱟᱨ ᱥᱟᱠᱨᱟᱛ ᱢᱤᱫ ᱡᱚᱠᱷᱚᱱ ᱟᱹᱰᱤ ᱱᱟ ᱯᱟᱭ ᱞᱤᱧ ᱵᱩᱡᱷᱟᱹᱣ ᱠᱟᱫᱟ ᱱᱚᱛᱮᱱᱟᱜ ᱡᱟᱦᱟᱸ ᱥᱚᱦᱨᱟᱭ ᱯᱚᱨᱚᱵᱽ ᱠᱚ ᱦᱩᱭᱩᱜᱼᱟ ᱾ ᱛᱚ ᱚᱱᱟ ᱜᱮᱞᱤᱧ ᱞᱟᱹᱭᱟ ᱡᱮ ᱟᱵᱮᱱ ᱟᱯᱮ ᱥᱮᱱᱟᱜ ᱠᱟᱹᱴᱤᱡ ᱵᱮᱱ ᱞᱟᱹᱭ ᱞᱮᱠᱷᱟᱱ ᱛᱤᱥ ᱠᱷᱚᱱ ᱮᱦᱚᱵᱚᱜ ᱠᱟᱱᱟ ᱛᱚ ᱟᱹᱰᱤ ᱱᱟᱯᱟᱭᱚᱜᱼᱟ ᱾
ᱟᱨ ᱱᱟᱜ ᱥᱚᱦᱨᱟᱭ ᱯᱚᱨᱚᱵᱽ ᱫᱚ ᱮᱠᱷᱟᱱ ᱱᱚᱣᱟ ᱫᱚ ᱮᱛᱚᱦᱚᱵᱚᱜᱼᱟ ᱾ ᱥᱚᱨᱦᱟᱭ ᱥᱚᱨᱦᱟᱭ ᱫᱚ ᱟᱞᱮ ᱫᱚ ᱜᱚᱢᱠᱮ ᱯᱮ ᱫᱤᱱᱞ ᱥᱚᱨᱦᱟᱭᱚᱜ ᱠᱟᱱᱟ ᱮᱵᱚᱝ ᱥᱚᱨᱦᱟᱭ ᱵᱚᱸᱜᱟ ᱜᱮᱞᱮ ᱥᱚᱨᱦᱟᱭᱚᱜ ᱠᱟᱱᱟ ᱯᱩᱭᱞᱳ ᱫᱤᱱ ᱫᱚᱞᱮ ᱩᱢ ᱮᱫᱟ ᱢᱟᱱᱮ ᱟᱨ ᱡᱟᱦᱟᱸ ᱩᱢ ᱫᱤᱱ ᱦᱤᱞᱳᱜ ᱫᱚ ᱚᱲᱟᱜ ᱠᱚᱨᱮ ᱥᱟᱯᱷᱟ ᱥᱟᱹᱯᱷᱤ ᱠᱷᱚᱱ ᱟᱨᱟᱢᱵᱚ ᱠᱟᱛᱮᱜ ᱟᱨ ᱡᱟᱜᱟᱣᱱᱟ ᱠᱚᱣᱟ ᱦᱮᱸ ᱵᱟᱝ
ᱦᱮᱸ ᱜᱚᱢᱠᱮ ᱾
ᱟᱫ ᱨᱟᱱ ᱛᱚᱱᱟ ᱦᱟᱸᱜ ᱡᱟ ᱫᱤᱱ ᱞᱚᱜ ᱫᱚᱠᱚ ᱠᱩᱞᱦᱤ ᱠᱷᱩᱱᱴᱟᱹᱣᱮᱫ ᱠᱚᱣᱟ ᱟᱨ ᱛᱮᱥᱟᱨ ᱫᱤᱱ ᱫᱚ ᱦᱩᱭᱩᱜ ᱠᱟᱱᱟ ᱜᱚᱢᱠᱮ ᱡᱟᱞᱮ ᱢᱟᱦᱟ ᱡᱟᱦᱟᱸ ᱫᱤᱱᱨᱮ ᱥᱚᱢᱯᱚᱨᱠᱚ ᱥᱮ ᱚᱱᱠᱟ ᱫᱟᱜ ᱠᱚ ᱫᱩᱞ ᱢᱟᱱᱮ ᱫᱟᱜ ᱠᱚ ᱫᱩᱞ ᱫᱚ ᱵᱟᱝ ᱜᱚᱢᱠᱮ ᱢᱟᱱᱮ ᱥᱚᱨᱚᱦᱟᱭ ᱨᱮᱫᱚ ᱛᱟᱦᱞᱮ ᱩᱱ ᱦᱤᱞᱳᱜ ᱫᱚ ᱚᱱᱠᱟ ᱯᱤᱞᱪᱩ ᱨᱟᱥᱟ ᱦᱟᱱᱟ ᱵᱟᱠᱷᱳᱞ ᱱᱟᱣᱟ ᱵᱟᱠᱷᱳᱞ ᱚᱱᱠᱟ ᱧᱩ ᱠᱚ ᱫᱚ ᱥᱮᱨᱮᱧᱟ ᱟᱫᱚ ᱜᱚᱝᱠᱮ ᱟᱯᱮ ᱚᱱᱛᱮ ᱫᱚ ᱚᱠᱟ ᱞᱮᱠᱟ ᱯᱮ ᱢᱟᱱᱟᱣᱟ ᱛᱟᱵᱚ ᱚᱱᱟ ᱠᱟᱹᱢᱤ ᱦᱚᱨᱟ ᱠᱷᱚᱱ ᱟᱨᱟᱢᱵᱚ ᱠᱟᱛᱮ ᱢᱩᱪᱟᱹᱫ ᱫᱤᱱ ᱫᱷᱟᱹᱵᱤᱡ ᱚᱠᱟ ᱞᱮᱠᱟ ᱯᱮ ᱠᱟᱹᱢᱤ ᱦᱚᱨᱟᱮᱫ ᱛᱟᱵᱚᱱᱟ ᱢᱟᱥᱮ ᱦᱩᱰᱤᱧ ᱢᱟᱪᱷᱟ
ᱛᱚ ᱞᱟᱹᱭ ᱞᱮᱠᱷᱟᱱ ᱜᱚᱢᱠᱮ ᱟᱞᱮ ᱥᱮᱫ ᱫᱚ ᱠᱚ ᱮᱦᱚᱵ ᱞᱮᱠᱷᱟᱱ ᱯᱳᱞᱳ ᱫᱤᱱ ᱫᱚ ᱩᱢ ᱢᱟᱦᱟ ᱛᱟᱯᱚᱨ ᱠᱚ ᱞᱟᱹᱭᱟ ᱵᱚᱸᱜᱟ
ᱦᱩᱸ
ᱫᱚᱥᱟᱨ ᱫᱤᱱ ᱫᱚ ᱵᱚᱸᱜᱟ
ᱦᱩᱸ
ᱛᱚ ᱛᱟᱯᱚᱨ ᱦᱩᱭᱩᱜ ᱠᱟᱱᱟ ᱟᱞᱮᱥᱮᱫ ᱱᱤᱝᱠᱟ ᱦᱚᱸ ᱢᱮᱱᱟᱜᱼᱟ ᱡᱮ ᱫᱟᱠᱟ ᱦᱚᱸᱠᱚ ᱫᱟᱠᱟᱭᱟ ᱚᱱᱟ ᱫᱟᱠᱟ ᱵᱚᱸᱜᱟ ᱫᱚ ᱢᱤᱫ ᱫᱤᱱ ᱜᱮ ᱚᱱᱟ ᱩᱢ ᱫᱟᱠᱟ ᱵᱚᱸᱜᱟ ᱛᱟᱯᱚᱨᱮ ᱵᱚᱸᱜᱟ ᱛᱟᱯᱚᱨᱮ ᱦᱩᱭᱩᱜ ᱠᱟᱱᱟ ᱠᱷᱩᱱᱴᱟᱹᱣ ᱠᱷᱩᱱᱴᱟᱹᱣ ᱯᱚᱨᱮ ᱦᱩᱭᱩᱜ ᱠᱟᱱᱟ ᱡᱟᱞᱮ ᱟᱨ ᱦᱟᱹᱠᱩ ᱠᱟᱴᱠᱚᱢ ᱟᱞᱮ ᱫᱚ ᱟᱞᱮ ᱥᱮᱫ ᱫᱚ ᱦᱚᱸ ᱱᱤᱝᱠᱟ ᱦᱚᱸ ᱦᱩᱭ ᱫᱟᱲᱮᱭᱟᱜᱼᱟ ᱜᱚᱢᱠᱮ ᱡᱮ ᱡᱟᱞᱮ ᱟᱨ ᱦᱟᱹᱠᱩ ᱠᱟᱴᱠᱚᱢ ᱫᱚ ᱢᱤᱫ ᱥᱚᱸᱜᱮ ᱛᱮ ᱦᱚᱸ ᱠᱚ ᱢᱟᱱᱟᱣ ᱜᱮᱭᱟ ᱛᱟᱯᱚᱨᱮ ᱱᱟᱜ ᱫᱚ ᱦᱩᱭᱩᱜᱼᱟ ᱛᱟᱯᱚᱨᱮ ᱥᱟᱠᱨᱟᱛ
ᱟᱫᱚ ᱜᱚᱢᱠᱮ ᱞᱟᱹᱭ ᱫᱟᱞᱤᱧ ᱡᱟᱦᱟᱸ ᱦᱚᱪᱚ ᱠᱮᱫᱟ ᱱᱚᱣᱟ ᱨᱮᱱᱟᱜ ᱱᱚᱣᱟ ᱨᱮᱱᱟᱜ ᱠᱟᱹᱢᱤ ᱦᱚᱨᱟ ᱫᱚ ᱚᱠᱟᱞᱮ ᱠᱟᱹᱢᱤ ᱦᱚᱨᱟ ᱠᱟᱱᱟ ᱞᱟᱹᱭᱵᱤᱱ ᱥᱮ ᱮᱠᱴᱩ
ᱛᱚ ᱩᱱ ᱦᱤᱞᱳᱜ ᱨᱮᱱᱟᱜ ᱠᱟᱹᱢᱤ ᱦᱚᱨᱟ ᱫᱚ ᱦᱩᱭᱩᱜ ᱠᱟᱱᱟ ᱟᱞᱮ ᱥᱮᱫ ᱫᱚ ᱡᱮ ᱦᱟᱹᱠᱩ ᱠᱟᱴᱠᱚᱢ ᱦᱤᱞᱳᱜ ᱫᱚ ᱦᱟᱹᱠᱩ ᱥᱮ ᱥᱮᱛᱟᱜ ᱨᱮ ᱵᱤᱨᱤᱫ ᱠᱟᱛᱮ ᱢᱟᱱᱮ ᱚᱲᱟᱜ ᱠᱚ ᱜᱮ ᱜᱩᱨᱤᱡ ᱯᱷᱟᱨᱪᱟ ᱠᱟᱛᱮᱫ ᱩᱱ ᱦᱤᱞᱳᱜ ᱫᱚ ᱥᱮᱛᱟᱜ ᱨᱮ ᱵᱟᱵᱟ ᱫᱚᱭ ᱪᱟᱞᱟᱜᱼᱟ ᱜᱟᱹᱰᱭᱟᱹ ᱛᱮ ᱦᱟᱹᱠᱩ ᱟᱹᱜᱩ ᱥᱮ ᱠᱟᱴᱠᱚᱢ ᱟᱹᱜᱩ ᱛᱚ ᱩᱱ ᱡᱚᱠᱷᱚᱱᱟᱜ ᱫᱤᱱ ᱫᱚ ᱦᱩᱭᱩᱜ ᱠᱟᱱᱟ ᱦᱟᱹᱠᱩ ᱠᱟᱴᱠᱚᱢ ᱨᱮᱱᱟᱜ ᱫᱚ ᱚᱲᱟᱜ ᱨᱮ ᱩᱛᱩ ᱠᱟᱛᱮᱫ ᱡᱚᱢᱼᱧᱩ
ᱟᱪᱪᱷᱟ ᱟᱪᱪᱷᱟ ᱟᱪᱷᱟ ᱟᱪᱷᱟ ᱟᱫᱚ ᱟᱞᱮ ᱫᱚ ᱟᱠᱷᱟᱱ ᱱᱚ ᱱᱚᱣᱟ ᱡᱟᱦᱟ ᱠᱟᱹᱴᱠᱚᱢ ᱵᱮᱤᱱ ᱞᱟᱹᱭ ᱦᱚᱪᱚ ᱠᱮᱫᱟ ᱱᱚᱣᱟ ᱫᱚ ᱟᱠᱷᱟᱱ ᱡᱟᱞᱮ ᱢᱟᱞᱟ ᱡᱟᱦᱮᱢᱟᱜ ᱡᱟᱞᱮ ᱢᱟᱦᱟ ᱦᱤᱞᱳᱜ ᱜᱮᱞᱮ ᱠᱚᱨᱟᱣᱮᱫ ᱠᱟᱱᱟ ᱦᱮᱸ ᱥᱮ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ
ᱵᱟᱵᱟ ᱟᱫᱚ ᱦᱳᱭ ᱛᱚ ᱜᱚᱢᱠᱮ ᱟᱯᱮ ᱥᱮᱫ ᱡᱮᱢᱚᱱ ᱢᱟᱱᱟᱣᱮᱫ ᱛᱟᱵᱚ ᱛᱚ ᱱᱚᱝᱠᱟ ᱜᱮᱞᱮ ᱢᱟᱱᱟᱣ ᱮᱫᱟ ᱟᱫᱚ ᱦᱳᱭᱛᱳ ᱚᱱᱟ ᱡᱤᱱᱤᱥ ᱫᱚᱞᱮ ᱥᱚᱴ ᱧᱚᱜ ᱠᱟᱫᱟ ᱦᱮᱸ ᱵᱟᱝ ᱢᱤᱫ ᱫᱤᱱ ᱛᱮᱞᱮ ᱢᱤᱫ ᱫᱤᱱ ᱛᱮᱞᱮ ᱠᱟᱹᱢᱤ ᱦᱚᱨᱟᱭ ᱫᱟ ᱦᱮᱸ ᱵᱟᱝ ᱟᱜ ᱚᱱᱟᱜᱮ ᱦᱳᱭᱛᱳ ᱟᱯᱮ ᱫᱚ ᱚᱸᱰᱮᱜ ᱢᱤᱫ ᱢᱤᱫ ᱫᱤᱱ ᱯᱮ ᱵᱟᱹᱲᱛᱤ ᱠᱟᱫ ᱛᱟᱵᱚᱱᱟ ᱦᱮᱸ ᱵᱟᱝ
ᱦᱮᱸ ᱦᱮᱸ ᱦᱮᱸ
ᱟᱫᱚ ᱜᱚᱝᱠᱮ ᱟᱯᱮ ᱫᱤᱥᱚᱢ ᱨᱮᱱᱟᱜ ᱥᱮᱨᱮᱧ ᱢᱟᱱᱮ ᱚᱠᱟᱠᱟ ᱞᱮᱠᱟ ᱚᱱᱛᱮ ᱠᱚ ᱥᱮᱨᱮᱧ ᱫᱩᱨᱟᱹᱝᱟ ᱟᱵᱤᱱ ᱡᱩᱫᱤ ᱦᱩᱰᱤᱧ ᱢᱟᱪᱷᱟ ᱤᱧ ᱞᱟᱹᱭ ᱫᱟᱲᱮᱼᱟ ᱾
ᱛᱚ ᱜᱚᱝᱠᱮ ᱞᱟᱹᱭ ᱞᱮᱠᱷᱟᱱ ᱟᱞᱮ ᱱᱚᱛᱮᱱᱟᱜ ᱥᱮᱨᱮᱧ ᱛᱚ ᱥᱮᱨᱮᱧ ᱞᱟᱹᱭ ᱞᱮᱠᱷᱟᱱ ᱫᱚ ᱟᱹᱞᱤᱧ ᱢᱟ ᱱᱚᱝᱠᱟ ᱞᱟᱹᱭ ᱞᱮᱠᱷᱟᱱ ᱟᱹᱞᱤᱧ ᱦᱚᱸ ᱱᱚᱝᱠᱟ ᱥᱮᱨᱮᱧ ᱨᱮᱢᱟ ᱥᱮᱞᱮᱫ ᱦᱚᱸ ᱵᱟᱹᱞᱤᱧ ᱛᱟᱦᱮᱸ ᱠᱟᱱᱟ ᱡᱮ ᱥᱮᱨᱮᱧ ᱪᱮᱫᱞᱤᱧ ᱞᱟᱹᱭ ᱟᱵᱮᱱᱟ ᱾
ᱟᱪᱪᱷᱟ ᱟᱪᱪᱷᱟ ᱾
ᱟᱢ, ᱡᱩᱫᱤ ᱵᱮᱱ ᱵᱟᱰᱟᱭ ᱠᱷᱟᱱ ᱠᱟᱹᱴᱤᱡ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱾
ᱮ, ᱜᱚᱝᱠᱮ ᱟᱞᱮ ᱫᱤᱥᱚᱢ ᱨᱮᱱᱟᱜ ᱥᱮᱨᱮᱧ ᱨᱮᱱᱟᱜ ᱡᱟᱦᱟᱸ ᱨᱟᱹᱲ ᱨᱟᱦᱟ ᱫᱚ ᱚᱱᱟ ᱫᱚ ᱱᱚᱝᱠᱟ ᱠᱚ ᱱᱚᱝᱠᱟ ᱠᱚ ᱥᱮᱨᱮᱧ ᱦᱮᱸ ᱡᱚᱠᱷᱚᱱ ᱦᱚᱸ ᱱᱚᱝᱠᱟ ᱦᱩᱭᱩᱜ-ᱟ, ᱨᱟᱹᱲ ᱨᱟᱦᱟ ᱫᱚ ᱾ ᱜᱤᱫᱤ ᱞᱟᱹᱜᱤᱫ, ᱜᱤᱫᱤ, ᱫᱤᱥᱚᱢ ᱜᱤᱫᱤᱢ ᱫᱟᱬᱟᱱᱟ ᱵᱷᱚᱨ ᱨᱮ ᱦᱮᱸ, ᱦᱮᱸ, ᱥᱤᱫᱤ ᱱᱟᱞᱚᱢ ᱟᱵᱚᱜᱼᱟ ᱾ ᱫᱤᱥᱚᱢ ᱜᱤᱫᱤᱢ ᱫᱟᱬᱟᱱᱟ ᱾ ᱦᱚᱨᱮ ᱦᱮᱸᱥᱟᱜ ᱨᱮᱫᱚ ᱜᱤᱫᱤ ᱱᱟᱞᱚᱢ ᱟᱵᱚᱜᱼᱟ ᱾ ᱱᱚᱝᱠᱟ ᱱᱟᱢ ᱦᱮᱸ ᱵᱟᱝᱼᱟ ᱾
ᱮᱠᱫᱚᱢ ᱥᱟᱹᱲᱤ ᱡᱚᱷ ᱡᱚᱛᱷᱟᱛ ᱠᱟᱛᱮᱫ ᱟᱵᱮᱱ ᱵᱮᱱ ᱢᱚᱱᱮ ᱠᱷᱚᱱ ᱵᱮᱱ ᱥᱮᱨᱮᱧ ᱟᱠᱟᱫᱟ ᱱᱤᱭᱟᱹ ᱦᱚᱸᱞᱤᱧ ᱟᱹᱞᱤᱧ ᱞᱤᱧ ᱭᱟᱜ ᱟᱸᱡᱚᱢ ᱟᱠᱟᱫᱟ ᱛᱚ, ᱥᱟᱹᱨᱤᱜᱮ ᱡᱮ ᱟᱵᱚᱣᱟᱜ ᱥᱚᱨᱦᱟᱭ ᱯᱚᱨᱚᱵᱽ ᱨᱮ ᱢᱤᱫᱴᱮᱝ, ᱟᱹᱰᱤ ᱢᱚᱸᱡᱽ ᱟᱱᱟᱜ ᱥᱮᱨᱮᱧ ᱢᱮᱱᱟᱜᱼᱟ ᱾
ᱟᱫᱚ ᱜᱚᱢᱠᱮ ᱚᱱᱛ
ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱾
ᱞᱟᱹᱭ ᱟᱹᱞᱤᱧ, ᱚᱠᱴᱩᱵᱟᱨ ᱱᱟᱯᱟᱭ ᱠᱚᱜᱼᱟ ᱜᱚᱝᱠᱮ ᱾ ᱮᱠᱴᱩ ᱵᱮᱪ
ᱛᱚ ᱜᱚᱢᱠᱮ ᱞᱟᱹᱭ ᱞᱮᱠᱷᱟᱱ ᱥᱮᱨᱮᱧ ᱢᱟ ᱟᱹᱞᱤᱧ ᱢᱟ ᱪᱮᱫ ᱞᱤᱧ ᱞᱟᱹᱭᱟ ᱾ ᱥᱮᱨᱮᱧ ᱢᱟᱞᱤᱧ ᱠᱩᱥᱤᱭᱟᱜ ᱜᱮ ᱠᱤᱱᱛᱩ ᱱᱚᱜᱼᱚᱭ ᱡᱮ ᱥᱮᱨᱮᱧ ᱛᱚ ᱦᱩᱭᱛᱚ ᱦᱩᱭ ᱠᱚᱜᱼᱟ ᱥᱮᱨᱮᱧ ᱜᱮᱛᱚ ᱪᱮᱫ ᱮᱢ ᱞᱟᱹᱭᱟ ᱜᱚᱝᱠᱮ ᱾
ᱟᱪᱪᱷᱟ ᱠᱟᱛᱷᱟ ᱛᱮᱜᱮ ᱞᱟᱹᱭᱟᱞᱤᱧ, ᱠᱟᱛᱷᱟ ᱠᱟᱫᱮᱭᱟᱞᱤᱧ ᱵᱤᱱ ᱢᱟ, ᱠᱟᱛᱷᱟ ᱛᱮᱜᱮ ᱞᱟᱹᱭ ᱟᱹᱞᱤᱧ ᱵᱤᱱ ᱾ ᱦᱮᱸ ᱜᱚᱝᱠᱮ
ᱛᱚ ᱞᱟᱹᱭ ᱛᱮᱱᱟᱜ ᱢᱟ ᱟᱹᱞᱤᱧ ᱢᱟ ᱚᱱᱠᱟᱱᱟᱜ ᱪᱮᱫ ᱦᱚᱸ ᱵᱟᱹᱱᱩᱜᱼᱟ ᱡᱮ ᱟᱹᱞᱤᱧ ᱥᱮᱨᱮᱧ ᱠᱟᱛᱮ ᱞᱤᱧ ᱟᱸᱡᱚᱢ ᱦᱚᱪᱚ ᱵᱤᱱᱟ, ᱟᱹᱞᱤᱧᱟᱜ ᱢᱟ ᱤᱪᱪᱷᱟ ᱢᱮᱱᱟᱜᱼᱟ ᱡᱮ ᱥᱮᱨᱮᱧ ᱠᱟᱛᱮ ᱟᱹᱞᱤᱧ ᱞᱤᱧ ᱟᱸᱡᱚᱢ ᱦᱚᱪᱚ ᱵᱤᱱᱟ ᱦᱟᱜ, ᱛᱟᱦᱚᱞᱮ ᱚᱱᱛᱮᱱᱟᱜ ᱡᱟᱦᱟᱸ ᱥᱚᱨᱦᱟᱭ ᱯᱚᱨᱚᱵᱽ ᱨᱮᱠᱚ ᱥᱮᱨᱮᱧᱟ ᱾ ᱟᱹᱞᱤᱧ ᱫᱚ ᱱᱤᱭᱟᱹᱞᱤᱧ ᱵᱟᱰᱟᱭᱟ ᱜᱚᱝᱠᱮ ᱡᱮ ᱟᱵᱚᱣᱟᱜ ᱡᱟᱦᱟᱸ ᱥᱚᱨᱦᱟᱭ ᱯᱚᱨᱚᱵᱽ ᱦᱟᱹᱛᱤ ᱞᱮᱠᱟᱱ ᱢᱟᱨᱟᱵ ᱥᱚᱨᱦᱟᱭ ᱯᱚᱨᱚᱵᱽ ᱠᱟᱱ ᱛᱟᱵᱚᱱᱟ ᱞᱟᱹᱭᱟᱠᱚ ᱾ ᱱᱚᱣᱟ ᱥᱚᱨᱚᱵᱽ ᱱᱚᱣᱟ ᱥᱚᱨᱦᱟᱭ ᱯᱚᱨᱚᱵᱽ ᱫᱚ ᱡᱮᱢᱚᱱ ᱢᱟᱱᱮ, ᱵᱚᱪᱷᱚᱨ ᱨᱮ ᱢᱤᱫ ᱫᱷᱟᱣ ᱦᱩᱭᱩᱜ ᱱᱚᱝᱠᱟᱱᱟᱜ, ᱟᱹᱰᱤ ᱢᱟᱨᱟᱝ ᱟᱱᱟᱜ ᱥᱚᱨᱦᱟᱭ ᱯᱚᱨᱚᱵᱽ ᱠᱟᱱ ᱛᱟᱵᱚᱱᱟ, ᱥᱚᱨᱮᱥ ᱟᱱᱟᱜ ᱥᱚᱨᱦᱟᱭ ᱯᱚᱨᱚᱵᱽ ᱠᱟᱱ ᱛᱟᱵᱚᱱᱟ ᱾ ᱢᱟᱱᱮ ᱦᱟᱹᱛᱤ ᱞᱮᱠᱟᱱ ᱥᱚᱨᱦᱟᱭ ᱟᱱᱟᱜ, ᱥᱚᱨᱚᱵᱽ ᱠᱟᱱ ᱛᱟᱵᱚᱱᱟ ᱦᱮᱸ, ᱯᱚᱨᱚᱵᱽ ᱠᱟᱱ ᱛᱟᱵᱚᱱᱟ ᱾ ᱱᱤᱭᱟᱹ ᱡᱮᱢᱚᱱ ᱵᱟᱵᱚᱱ ᱦᱤᱲᱤᱧ ᱢᱟ ᱥᱟᱨᱟ ᱾ ᱥᱮᱨᱢᱟ ᱜᱮᱵᱩᱱ, ᱱᱚᱣᱟ ᱥᱚᱨᱦᱟᱭ ᱯᱚᱨᱚᱵᱽ ᱵᱚᱱ ᱢᱟᱱᱟᱣ ᱢᱟ ᱾
ᱟᱹᱰᱤᱛ ᱮᱠᱫᱚᱢ ᱡᱚᱛᱚ ᱠᱟᱛᱷᱟ ᱵᱮᱱ ᱢᱮᱱ ᱠᱟᱫᱟ ᱜᱚᱢᱠᱮ, ᱟᱨ ᱤᱧᱫᱩᱧ ᱢᱚᱱᱮᱭᱟ ᱡᱮ ᱛᱤ, ᱥᱟᱱᱟᱢ ᱫᱤᱥᱚᱢ ᱨᱮᱱ ᱦᱚᱲᱜᱮ ᱟᱨ ᱱᱚᱣᱟ ᱫᱚ ᱵᱟᱝᱠᱚ ᱦᱤᱲᱤᱧ ᱛᱟᱵᱚᱱᱟᱭ ᱾ ᱮᱵᱚᱝ ᱱᱚᱣᱟ ᱠᱟᱱ ᱛᱟᱵᱱᱟᱚ ᱱᱚᱣᱟ ᱜᱮ ᱦᱤᱲᱤᱧ ᱜᱚᱱᱚᱜᱼᱟ ᱜᱚᱝᱠᱮ ᱦᱮᱸ ᱵᱟᱝ ᱾
ᱦᱮᱸ ᱜᱚᱝᱠᱮ, ᱛᱚ ᱜᱚᱝᱠᱮ ᱚᱠᱛᱚ ᱦᱚᱸ ᱦᱩᱭ ᱤᱫᱤᱭᱮᱱᱟ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱱᱚᱣᱟ ᱤᱫᱤ ᱠᱟᱛᱮ